ᱢᱚᱜ ᱠᱟᱱᱟ᱾
ᱦᱮᱸ ᱚᱡᱸᱚ ᱢᱚ ᱠᱟᱱᱟ, ᱟᱡᱸᱚ ᱢᱚ ᱠᱟᱱᱟ ᱟᱹᱞᱤᱧᱟᱜ?
ᱦᱮᱸ ᱜᱳ ᱟᱸᱡᱚᱢᱚᱜ ᱠᱟᱱᱟ ᱟᱨ ᱡᱟᱦᱟᱸ ᱞᱟᱹᱭ ᱦᱩᱭᱩᱜ ᱠᱟᱱᱟ ᱞᱟᱠᱛᱟᱨ ᱤᱫᱤ ᱠᱟᱛᱮᱫ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
ᱢᱟᱱᱮ ᱮᱠᱷᱚᱱᱚ ᱚᱝᱠᱟᱱᱟᱜ ᱦᱩᱭᱩᱜ ᱠᱟᱱᱟ᱾ ᱟᱞᱮ ᱟᱹᱛᱩᱳ ᱨᱮᱢᱟ ᱴᱟᱢᱟᱠ ᱠᱚᱜᱮ ᱢᱮᱱᱟᱜᱼᱟ ᱟᱨ ᱢᱟᱱᱮ ᱚᱝᱠᱟᱱ ᱵᱟᱯᱞᱟ ᱵᱤᱦᱟᱹ ᱠᱚᱨᱮ ᱫᱚ ᱪᱷᱟᱹᱴᱭᱟᱹᱨ ᱠᱚᱨᱮ ᱦᱚᱸ ᱢᱟᱭᱤᱠ ᱟᱹᱜᱩ ᱫᱚ ᱵᱟᱹᱱᱩᱜᱼᱟ ᱯᱳᱭᱞᱳ ᱠᱷᱚᱱ ᱜᱮ ᱟᱫᱚ ᱚᱱᱟᱛᱮ ᱚᱠᱚᱭ ᱦᱚᱸ ᱵᱟᱝᱠᱚ ᱥᱟᱦᱚᱥ ᱜᱮᱭᱟ ᱡᱮ ᱤᱧ ᱟᱞᱟᱫᱟ ᱛᱮ ᱢᱟᱭᱤᱠ ᱤᱧ ᱟᱹᱜᱩᱭᱟ᱾
ᱟᱪᱪᱷᱟ᱾
ᱯᱳᱭᱞᱳ ᱠᱷᱚᱱᱜᱮ ᱢᱮᱱᱟᱜ-ᱟ ᱚᱝᱠᱟᱱᱟᱜ ᱫᱚ ᱤ ᱟᱨᱤ᱾
ᱚᱸᱻ ᱦᱮᱸ ᱟᱞᱮ ᱱᱤᱭᱟᱹ ᱠᱚᱨᱮ ᱛᱩᱢᱫᱟᱜ ᱴᱟᱢᱟᱠ ᱠᱚᱫᱚ ᱢᱮᱱᱟᱜ ᱜᱮᱭᱟ ᱵᱟᱯᱞᱟ ᱠᱚᱨᱮᱜ ᱡᱟᱦᱟᱸ ᱫᱚᱨᱠᱟᱨ ᱚᱱᱟ ᱠᱚᱫᱚ ᱱᱤᱭᱟᱹ ᱠᱚᱜᱮ᱾ ᱪᱟᱞᱟᱜ ᱜᱮᱭᱟ ᱛᱟᱨᱯᱚᱨᱮ ᱡᱟᱦᱟᱸ ᱯᱟᱥ ᱟᱛᱳ ᱠᱚᱨᱮ ᱟᱞᱮ ᱱᱚᱛᱮ ᱢᱮᱱᱟᱜᱼᱟ ᱩᱱᱠᱩ ᱢᱟᱱᱮ ᱵᱟᱯᱞᱟ ᱠᱚᱨᱮ ᱮᱱᱮᱡ ᱥᱮᱨᱮᱧ ᱦᱳᱭ ᱰᱤᱡᱮ ᱞᱟᱜᱽᱬᱮ ᱢᱟᱭᱤᱠ ᱴᱟᱭᱤᱠ ᱩᱝᱠᱩ ᱦᱚᱸᱠᱚ ᱵᱮᱵᱚᱦᱟᱨ ᱜᱮᱭᱟ᱾ ᱢᱟᱱᱮ ᱱᱤᱭᱟᱹ ᱪᱟᱞᱟᱣᱮᱱ ᱥᱮᱨᱢᱟ ᱜᱮ ᱟᱞᱮ ᱴᱷᱮᱡ ᱢᱤᱫᱴᱟᱝ ᱵᱟᱯᱞᱟ ᱚᱲᱟᱜ ᱦᱩᱭᱱᱟ᱾ ᱛᱟᱦᱞᱮ᱾ ᱢᱟᱱᱮ ᱩᱝᱠᱩ ᱟᱨᱦᱚᱸ ᱱᱟᱢᱟᱞ ᱫᱤᱥᱚᱢ ᱥᱮᱫ ᱠᱷᱚᱡ ᱠᱟᱹᱴᱤᱡ ᱠᱚ ᱦᱮᱡ ᱞᱮᱱᱟ ᱵᱟᱯᱞᱟ ᱚᱲᱟᱜ ᱛᱟᱦᱞᱮ ᱵᱟᱹᱨᱭᱟᱹᱛ ᱠᱚ᱾ ᱛᱟᱦᱞᱮ ᱢᱟᱱᱮ ᱵᱟᱯᱮ ᱥᱤ ᱥᱤᱸᱫᱩᱨ ᱫᱟᱱ ᱯᱚᱨᱮ ᱪᱷᱟᱢᱰᱟ ᱞᱟᱛᱟᱨ ᱨᱮ ᱡᱟᱦᱟᱸ ᱠᱚ ᱮᱱᱮᱡᱼᱟ ᱢᱟᱱᱮ ᱵᱟᱹᱨᱭᱟᱹᱛ ᱠᱚ ᱛᱚᱠᱷᱚᱱ ᱩᱝᱠᱩ ᱢᱮᱱ ᱦᱩᱭᱱᱟ ᱛᱟᱦᱞᱮ ᱱᱤᱛ ᱱᱤᱛᱚᱜ ᱟᱫᱚ ᱥᱤᱸᱫᱩᱨ ᱫᱟᱱ ᱠᱚ ᱦᱩᱭᱱᱟ ᱛᱟᱦᱞᱮ ᱱᱤᱛᱚᱜ ᱮᱱᱮᱪ ᱛᱟᱵᱚᱱ ᱯᱮ ᱫᱤᱭᱮ ᱩᱝᱠᱩ᱾ ᱮᱱᱮᱡ ᱜᱮ ᱵᱟᱝᱠᱚ ᱮᱱᱮᱡ ᱠᱟᱫᱟ ᱩᱱᱠᱩ ᱟᱥᱚᱞᱮ ᱞᱟᱹᱭᱟᱠᱚ ᱩᱱᱠᱩ ᱨᱩ ᱦᱚᱸ ᱵᱟᱝᱠᱚ ᱵᱟᱲᱟᱭᱟ ᱮᱱᱮᱡ ᱥᱮᱨᱮᱧ ᱦᱚᱸ ᱵᱟᱝᱠᱚ ᱵᱟᱲᱟᱭᱟ᱾
ᱟᱫᱚ ᱜᱚᱢᱠᱮ ᱚᱱᱟ ᱢᱟ ᱦᱮᱸᱜᱮ ᱡᱟᱦᱟᱸ ᱟᱵᱚ ᱢᱟᱱᱮ ᱵᱟᱠᱚ ᱵᱟᱲᱟᱭ ᱛᱟᱸᱦᱮᱱᱟ ᱟᱞᱟᱫᱟ ᱠᱟᱛᱷᱟ, ᱟᱵᱚ ᱠᱤᱱᱛᱩ ᱡᱮ ᱟᱯᱮ ᱵᱟᱯᱮ ᱵᱟᱲᱟᱭᱟ ᱚᱱᱟ, ᱞᱟᱹᱭ ᱥᱚᱫᱚᱨ ᱛᱮ ᱱᱚᱸᱰᱮᱱ ᱠᱚ ᱠᱤᱪᱷᱩ ᱦᱚᱲ ᱢᱮᱥᱟ ᱠᱟᱛᱮ ᱦᱚᱸᱛᱚ ᱮᱱᱮᱡ ᱜᱟᱱᱚᱜᱼᱟ᱾
ᱦᱮᱸ ᱜᱟᱱᱚᱜ-ᱟ ᱛᱚ᱾
ᱦᱮᱸ ᱢᱟᱱᱮ ᱨᱤ ᱛᱤ ᱛᱮᱫ ᱢᱟᱱᱮ ᱟᱨᱤ ᱛᱮᱫ ᱴᱷᱤᱠ ᱛᱚᱞ ᱛᱟᱦᱮᱱ ᱢᱟ, ᱡᱮ ᱩᱝᱠᱩ ᱠᱚ ᱧᱮᱞ ᱥᱮᱬᱟ ᱫᱟᱲᱮᱜᱼᱟ ᱚᱱᱟ ᱦᱚᱸᱛᱚ ᱞᱟᱠ ᱢᱮᱱᱟᱜᱼᱟ᱾
ᱦᱮᱸ, ᱦᱮᱸ ᱞᱟᱹᱠᱛᱤ ᱢᱮᱱᱟᱜ-ᱟ ᱛᱚ᱾
ᱦᱩᱸ
ᱛᱟᱯᱚᱨᱮ ᱯᱟᱥ ᱠᱚᱨᱮ ᱧᱮᱞᱚᱜ ᱠᱟᱱᱟ ᱡᱮ ᱵᱟᱝ ᱩᱱᱠᱩ ᱞᱟᱹᱭᱫᱟᱞᱮ ᱩᱱᱠᱩ ᱩᱱᱠᱩ ᱞᱟᱹᱭ ᱫᱟ ᱟᱞᱮᱥᱮᱫ ᱫᱚ ᱱᱤᱭᱟᱹ ᱫᱚ ᱯᱨᱚᱪᱚᱞᱚᱱ ᱵᱟᱹᱱᱩᱜᱼᱟ ᱟᱞᱮ ᱥᱮᱫ ᱫᱚ ᱢᱟᱭᱤᱠ ᱛᱮᱜᱮ ᱰᱤᱡᱮ ᱜᱮ ᱵᱮᱥᱤ ᱞᱮ ᱮᱱᱮᱡ ᱜᱮᱭᱟ᱾ ᱛᱟᱦᱚᱞᱮ ᱟᱞᱮ ᱥᱮᱫ ᱫᱚ ᱱᱤᱭᱟᱹᱫᱚ ᱟᱞᱮ ᱫᱚ ᱚᱦᱚ ᱚᱦᱚ ᱠᱮᱭᱟᱞᱮ, ᱛᱟᱸᱦᱚᱞᱮ ᱟᱫᱚ ᱩᱱᱠᱩ ᱵᱟᱝᱠᱚ ᱥᱩᱨ ᱞᱮᱱᱟ ᱱᱤᱭᱟᱹ ᱠᱚᱨᱮ ᱫᱚ ᱚᱱᱮ ᱵᱟᱯᱞᱟ ᱠᱚ ᱦᱩᱭᱮᱱᱟ ᱥᱤᱸᱫᱩᱨ ᱫᱟᱱ ᱠᱚ ᱦᱩᱭᱮᱱᱟ, ᱟᱫᱚ ᱡᱮ ᱡᱮᱢᱚᱱ ᱦᱟᱱᱛᱮ ᱱᱟᱛᱮ ᱮᱱᱟ ᱠᱚ ᱾
ᱜᱚᱢᱠᱮ ᱠᱤᱱᱛᱩ ᱩᱪᱤᱛ ᱫᱚ ᱠᱟᱱᱟ ᱥᱮ ᱞᱟᱹᱠᱛᱤ ᱫᱚ ᱱᱚᱣᱟ ᱜᱮ ᱠᱟᱱᱟ? ᱡᱮ ᱟᱞᱮ ᱵᱟᱞᱮ ᱵᱟᱲᱟᱭᱟ ᱛᱟᱸᱦᱚᱞᱮ ᱟᱯᱮ ᱦᱚᱸ ᱩᱫᱩᱜ ᱟᱞᱮ ᱯᱮ, ᱟᱞᱮ ᱦᱚᱸᱞᱮ ᱥᱟᱢᱟᱝ ᱚᱜᱼᱟ ᱛᱟᱸᱦᱚᱞᱮ ᱡᱷᱚᱛᱚ ᱠᱚᱛᱮ ᱵᱚᱱ ᱠᱟᱹᱴᱤᱡ ᱵᱚᱱ ᱡᱟᱜ, ᱜᱮ ᱢᱤᱫᱴᱟᱝ ᱥᱮᱨᱣᱟ ᱨᱮᱱᱟᱜ ᱡᱟᱸᱦᱟ ᱢᱮᱱᱟᱜᱼᱟ ᱚᱱᱟᱢᱟ ᱮᱱᱮᱡᱟᱜᱼᱟ ᱾ ᱟᱞᱮ ᱦᱚᱸᱞᱮ ᱥᱮᱸᱬᱟᱭᱟ, ᱱᱚᱣᱟ ᱠᱷᱟᱱ ᱴᱷᱤᱠ ᱠᱚᱜᱼᱟ, ᱟᱨ ᱫᱤᱱ ᱜᱮ ᱡᱚᱫᱤᱢ ᱫᱟᱹᱲᱟ ᱟᱨ ᱛᱤᱥᱮᱢ ᱥᱮᱸᱬᱟᱭᱟ ᱾
ᱦᱮᱸ ᱚᱱᱟ ᱜᱮᱛᱚ ᱟᱨ ᱡᱟᱸᱦᱟ ᱟᱵᱚᱣᱟᱜ ᱴᱨᱟᱰᱤᱥᱚᱱᱟᱞ ᱮᱱᱮᱡ ᱥᱮᱨᱮᱧ ᱠᱚ ᱢᱮᱱᱟᱜᱼᱟ ᱚᱱᱟ ᱠᱚᱫᱚ ᱥᱮᱸᱬᱟ ᱫᱚ ᱞᱟᱹᱠᱛᱤ ᱠᱟᱱᱟ᱾
ᱦᱮᱸ ᱟᱫᱚ ᱜᱚᱢᱠᱮ ᱵᱟᱵᱚᱱ ᱯᱮᱠᱴᱤᱥ ᱞᱮᱠᱷᱟᱱ ᱪᱤᱠᱟᱹᱛᱮᱢ ᱥᱮᱸᱬᱟᱭᱟ ᱱᱚᱣᱟ ᱛᱮᱸᱦᱮᱧᱮᱢ ᱫᱟᱹᱲ ᱠᱮᱫᱟ ᱟᱨ ᱛᱤᱥᱮᱢ ᱥᱮᱸᱬᱟᱭᱟ ᱾ ᱱᱚᱝᱠᱟ ᱱᱚᱝᱠᱟ ᱛᱮ ᱥᱤᱢ ᱵᱟᱨᱭᱟ ᱡᱟᱭᱜᱟᱢ ᱥᱮᱱ ᱞᱮᱱᱠᱷᱟᱱ ᱜᱮᱛᱚᱢ ᱥᱮᱸᱬᱟ ᱫᱟᱲᱮᱭᱟᱜᱼᱟ ᱱᱚᱣᱟ ᱫᱚ ᱾
ᱦᱮᱸ ᱛᱟᱯᱚᱨᱮ ᱚᱱᱟ ᱠᱤᱪᱷᱩ ᱟᱛᱳ ᱨᱮ ᱧᱮᱞᱚᱜ ᱠᱟᱱᱟ ᱚᱱᱟ ᱠᱚ ᱵᱟᱫᱽ ᱫᱤᱭᱮ ᱢᱟᱭᱤᱠ ᱠᱚ ᱵᱮᱥᱤ ᱠᱚ ᱤᱭᱟᱹᱭᱮᱫᱟ, ᱚᱱᱟᱛᱮ ᱵᱮᱥᱤ ᱠᱚ ᱰᱤᱡᱮ ᱠᱚ ᱮᱱᱮᱡ ᱵᱟᱲᱟᱭ ᱠᱟᱱᱟ᱾ ᱛᱟᱸᱦᱚᱞᱮ ᱚᱸᱰᱮ ᱡᱟᱦᱟᱸᱭ ᱜᱤᱫᱽᱨᱟᱹ ᱠᱚ ᱧᱮᱞ ᱮᱫᱟ, ᱩᱱᱠᱩ ᱫᱚ ᱵᱟᱝᱠᱚ ᱥᱮᱸᱬᱟ ᱫᱟᱲᱮᱭᱟᱜ ᱠᱟᱱᱟ ᱴᱟᱢᱟᱠ ᱛᱩᱢᱫᱟᱜ ᱱᱤᱭᱟᱹ ᱨᱩ ᱠᱚ ᱥᱮᱨᱮᱧ ᱠᱚ, ᱛᱟᱸᱦᱞᱮ ᱚᱱᱠᱟ ᱫᱚ ᱚᱱᱟ ᱢᱟᱭᱤᱠ ᱥᱮᱫ ᱤᱱᱴᱟᱨᱮᱥᱴ ᱵᱮᱥᱤ ᱦᱩᱭᱩᱜ ᱠᱟᱱ ᱛᱟᱠᱚᱣᱟ ᱾ ᱛᱟᱨᱯᱚᱨᱮ ᱡᱟ ᱚᱨᱠᱮᱥᱴᱟᱨ ᱠᱚᱨᱮ ᱵᱮᱥᱤ ᱠᱤᱪᱷᱩ ᱠᱚ ᱪᱟᱞᱟᱜ ᱠᱟᱱᱟ ᱤᱭᱚᱝ ᱡᱮᱱᱟᱲ ᱥᱮᱱ ᱠᱚ ᱛᱟᱸᱦᱚᱞᱮ ᱩᱱᱠᱩ ᱚᱱᱛᱮ ᱱᱮᱥᱟ ᱵᱮᱥᱤ ᱦᱩᱭᱩᱜ ᱠᱟᱱ ᱛᱟᱠᱚᱣᱟ, ᱟᱥᱛᱮ ᱟᱥᱛᱮ ᱱᱩᱠᱩ ᱥᱮᱫ ᱴᱟᱱ ᱠᱚᱢᱚᱜ ᱠᱟᱱᱟ᱾ ᱴᱟᱢᱟᱠ ᱛᱩᱢᱫᱟᱜ ᱡᱟ ᱴᱨᱟᱰᱤᱥᱚᱱᱟᱞ ᱮᱱᱮᱡ ᱥᱮᱨᱮᱧ ᱠᱚ ᱢᱮᱱᱟᱜ ᱛᱟᱵᱚᱱᱟ᱾
ᱦᱮᱸ ᱜᱚᱝᱠᱮ ᱟᱫᱚ ᱟᱵᱚ ᱥᱮᱱᱟᱜ ᱜᱚᱢᱠᱮ ᱦᱚᱜᱼᱚᱭ ᱡᱮ ᱟᱵᱚ ᱟᱵᱚᱨᱮᱱ ᱜᱤᱫᱽᱨᱟᱹ ᱵᱟᱝᱵᱚᱱ ᱥᱮᱸᱬᱟ ᱦᱟᱜ ᱠᱚᱣᱟ᱾ ᱱᱚᱣᱟ ᱫᱟᱭᱤ ᱫᱚ ᱠᱤᱱᱛᱩ ᱟᱵᱚᱜᱮ ᱠᱟᱱᱟ ᱵᱚᱱ᱾ᱩᱱᱠᱩ ᱢᱟ ᱱᱟᱣᱟ ᱦᱮᱸ ᱯᱨᱚᱡᱚᱱᱢᱚ ᱠᱟᱱᱟ ᱠᱚ, ᱱᱩᱠᱩ ᱫᱚ ᱚᱠᱟ ᱠᱷᱚᱱ ᱠᱚ ᱥᱮᱸᱬᱟᱭᱟ,
ᱦᱮᱸ ᱚᱱᱟ ᱢᱟ ᱴᱷᱤᱠ ᱜᱮᱭᱟ ᱾
ᱟᱨ ᱮᱢᱚᱱ ᱫᱤᱱ ᱦᱤᱡᱩᱜᱼᱟ ᱧᱮᱞᱢᱮ ᱜᱚᱢᱠᱮ ᱴᱟᱢᱟᱠ ᱛᱩᱢᱫᱟᱜ ᱧᱮᱞᱛᱮ ᱦᱚᱲ ᱠᱚ ᱵᱚᱛᱚᱨᱚᱜᱼᱟ᱾ ᱪᱮᱫᱟᱜ ᱵᱟᱠᱚ ᱵᱟᱲᱟᱭᱟ ᱟᱫᱚ ᱪᱮᱫᱟᱜ ᱵᱚᱛᱚᱨᱚᱜᱼᱟ ᱛᱚ, ᱵᱟᱭ ᱵᱟᱲᱟᱭ ᱠᱷᱟᱱ ᱪᱤᱠᱟᱹᱛᱮ ᱥᱩᱨᱩᱜ ᱟᱭ᱾
ᱦᱮᱸ ᱡᱟᱦᱟᱸᱭ ᱵᱟᱭ ᱵᱟᱲᱟᱭᱟ ᱩᱱᱤ ᱫᱚ ᱵᱟᱭ ᱥᱩᱨᱩᱜ ᱟᱛᱚ, ᱚᱱᱟ ᱡᱟᱭᱜᱟ ᱨᱮ ᱡᱟᱸᱦᱟᱭ ᱡᱩᱫᱤ ᱵᱟᱭ ᱵᱟᱲᱟᱭᱟ ᱵᱟᱭ ᱥᱩᱨᱩᱜ ᱟᱛᱚ᱾ ᱦᱮᱸᱻ
ᱟᱫᱚ ᱚᱱᱟᱜᱮ ᱱᱚᱱᱛᱮ ᱢᱟ ᱢᱟᱱᱮ ᱡᱟᱛᱮ ᱚᱞ ᱛᱚᱞᱛᱮ ᱮᱱᱮᱡ ᱥᱮᱨᱮᱧ ᱛᱟᱸᱦᱮᱱ ᱢᱟ᱾ ᱟᱨ ᱵᱤᱫᱽᱫᱟᱹᱜᱟᱲ ᱨᱮ ᱪᱟᱞᱟᱜ ᱢᱟ ᱾ ᱱᱚᱝᱠᱟᱱᱟᱜ ᱩᱭᱦᱟᱹᱨ ᱵᱷᱟᱵᱽᱱᱟ ᱠᱟᱛᱮ ᱠᱚ, ᱪᱟᱹᱞᱩᱜ ᱠᱟᱱ ᱜᱮᱭᱟ ᱥᱮ ᱪᱟᱹᱞᱩ ᱤᱫᱤᱜ ᱠᱟᱱᱟ ᱞᱟᱦᱟ ᱤᱫᱤᱭᱮᱫᱟᱞᱮ ᱠᱟᱹᱢᱤ ᱠᱚᱦᱚᱸ ᱟᱯᱮ ᱥᱮᱫ ᱛᱤᱧ ᱫᱷᱟᱹᱨᱤᱡᱽ ᱟᱠᱟᱫᱟ᱾
ᱵᱟᱝ ᱚᱝᱠᱟᱱᱟᱜ ᱠᱟᱹᱢᱤ ᱫᱚ ᱥᱮᱨᱚᱠᱚᱢ ᱵᱟᱝ ᱧᱮᱞᱚᱜ ᱠᱟᱱᱟ, ᱟᱥᱚᱞᱮ ᱡᱟᱦᱟᱸᱭ ᱜᱩᱱᱤ ᱜᱩᱨᱩ ᱠᱚ ᱢᱮᱱᱟᱜ ᱠᱚᱣᱟ ᱟᱞᱮ ᱟᱛᱳ ᱨᱮᱱ
ᱦᱮᱸ
ᱩᱱᱠᱩ ᱵᱟᱝᱠᱚ ᱥᱩᱨ ᱞᱟᱹᱜᱤᱫᱚᱜᱼᱟ ᱡᱮ ᱩᱱᱠᱩ ᱦᱮᱸ ᱠᱟᱹᱴᱤᱡ ᱥᱮᱸᱬᱟ ᱦᱩᱭ ᱞᱮᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ, ᱡᱟᱦᱟᱸᱭ ᱠᱚ ᱦᱟᱨᱟ ᱨᱟᱠᱟᱵ ᱠᱟᱱᱟ ᱩᱱᱠᱩ ᱡᱟᱸᱦᱟ ᱠᱚ ᱥᱮᱸᱬᱟᱭ ᱢᱟ ᱢᱟᱱᱮ ᱩᱱᱠᱩ ᱠᱟᱹᱴᱤᱡ ᱜᱟᱹᱯᱷᱞᱟᱹᱛᱤ ᱢᱮᱱᱟᱜ ᱛᱟᱠᱚ ᱩᱱᱠᱩ ᱪᱮᱥᱴᱟᱭᱟ ᱟᱞᱮᱫᱚ ᱟᱫᱚ ᱟᱞᱮ ᱩᱢᱮᱨ ᱫᱚ ᱪᱟᱵᱟ ᱦᱤᱡᱩᱜ ᱠᱟᱱᱟ, ᱟᱞᱮᱭᱟᱜ ᱫᱚ ᱵᱟᱝᱠᱚ ᱵᱟᱞᱮ ᱥᱮᱸᱲᱟ ᱟᱠᱚ ᱚᱱᱟ ᱢᱤᱫᱴᱟᱝ ᱢᱚᱱᱳᱵᱷᱟᱵᱽ ᱢᱮᱱᱟᱜ ᱛᱟᱠᱚᱣᱟ᱾ ᱥᱮ ᱡᱚᱱᱱᱚ ᱟᱹᱰᱤ ᱜᱤᱫᱽᱨᱟᱹ ᱜᱮ ᱢᱟᱱᱮ ᱥᱮᱸᱬᱟ ᱨᱮᱱᱟᱜ ᱤᱪᱪᱷᱟᱹ ᱛᱟᱸᱦᱮᱱ ᱨᱮᱦᱚᱸ ᱾ ᱱᱤᱡᱮ ᱱᱤᱡᱮ ᱫᱚ ᱚᱦᱚᱢ ᱥᱮᱸᱬᱟᱭ ᱜᱮᱭᱟ ᱛᱚ ᱡᱮᱠᱳᱱᱳ ᱢᱤᱫᱴᱟᱝ ᱦᱚᱲ ᱫᱚ ᱜᱟᱭᱤᱰ ᱫᱚ ᱛᱟᱸᱦᱮ ᱫᱚᱨᱠᱟᱨ᱾
ᱦᱮᱸ ᱜᱚᱢᱠᱮ ᱚᱱᱟ ᱢᱟ ᱮᱠᱟᱞ ᱥᱟᱨᱤ ᱠᱟᱛᱷᱟ ᱜᱮ ᱠᱟᱱᱟ᱾
ᱛᱟᱸᱦᱚᱞᱮ ᱚᱱᱠᱟᱱ ᱦᱚᱲ ᱡᱩᱫᱤ ᱚᱱᱟ ᱡᱟᱭᱜᱟ ᱨᱮ ᱵᱟᱢ ᱥᱩᱨ ᱥᱮᱴᱮᱨᱚᱜᱼᱟ ᱛᱟᱸᱦᱚᱞᱮ ᱪᱤᱠᱟᱹᱛᱮ ᱥᱮᱸᱬᱟᱭᱟ᱾
ᱟᱫᱚ ᱜᱚᱢᱠᱮ ᱡᱟᱸᱦᱟ ᱵᱟᱨᱚ ᱢᱟᱱᱮ ᱱᱚᱜ ᱚᱭ ᱜᱮᱞᱵᱟᱨ ᱪᱟᱸᱫᱚ ᱨᱮᱱᱟᱜ ᱡᱟᱸᱦᱟ, ᱵᱚᱸᱜᱟ ᱵᱩᱨᱩ ᱚᱱᱟ ᱠᱚ ᱦᱮᱱᱟᱜ ᱜᱮ ᱛᱟᱯᱮᱭᱟ ᱥᱮ ᱵᱟᱝ?
ᱢᱟᱱᱮ ᱚᱠᱟᱴᱟᱜ ᱞᱟᱹᱭ ᱵᱤᱱ ᱥᱮ᱾
ᱵᱚᱸᱜᱟ ᱵᱩᱨᱩ ᱢᱟᱱᱮ ᱟᱥᱟᱲᱤᱭᱟᱹ ᱠᱚ ᱢᱟᱜᱽ ᱥᱤᱢ ᱵᱚᱸᱜᱟ ᱵᱩᱨᱩ ᱠᱚ ᱚᱱᱟ ᱠᱚ᱾
ᱦᱮᱸ ᱢᱟᱜᱽ ᱥᱤᱢ ᱚᱱᱟ ᱠᱚᱫᱚ ᱢᱮᱱᱟᱜ ᱜᱮᱭᱟ᱾
ᱦᱳᱭ ᱦᱚᱸᱜᱼᱚᱭ ᱡᱮᱢᱚᱱ ᱮᱨᱚᱜ ᱥᱤᱢ ᱮ ᱤᱭᱟᱹ ᱱᱚ ᱦᱚᱭ ᱟᱥᱟᱲᱤᱭᱟᱹ ᱱᱚᱣᱟ ᱠᱚᱦᱚᱸ ᱛᱟᱞᱦᱮ ᱵᱟᱦᱟ ᱠᱚ ᱢᱟᱱᱟᱣ ᱵᱟᱦᱟ ᱢᱟᱜ ᱢᱚᱬᱮ ᱠᱚᱯᱮ ᱢᱟᱱᱟᱣᱫᱟ ᱥᱮ ᱵᱟᱝ? ᱟᱨ ᱪᱮᱜ ᱞᱮᱠᱟ ᱫᱚᱱ ᱵᱟᱲᱟᱭ ᱜᱮᱭ ᱥᱮ ᱵᱟᱝ ᱡᱮᱞᱠᱚ ᱪᱮᱜ ᱠᱟᱯᱮ ᱜᱮ ᱠᱚᱨᱟᱣ ᱜᱮᱭᱟ?
ᱦᱮᱸ ᱵᱟᱦᱟ ᱢᱟᱜ ᱢᱚᱬᱮ ᱫᱚ ᱦᱩᱭᱩᱜ ᱜᱮ ᱱᱤᱭᱟᱹ ᱵᱟᱨ ᱜᱮ ᱢᱟᱜ ᱢᱬᱮ ᱦᱩᱭᱱᱟ᱾ ᱟ ᱫᱚᱱ ᱵᱟᱲᱟ ᱠᱚᱫᱚ ᱦᱩᱭᱩᱜ ᱜᱤᱭᱟ᱾ ᱟᱥᱚᱞᱮ ᱨᱮᱜᱩᱞᱟᱨ ᱫᱚ ᱵᱟᱝᱠᱚ ᱯᱮᱠᱴᱤᱥ ᱜᱮᱭᱟ ᱥᱮ ᱛᱟᱯᱚᱨᱮ ᱥᱮᱨᱚᱠᱚᱢ ᱵᱟᱲᱟᱭ ᱛᱮ ᱱᱚᱜᱼᱚᱭ ᱵᱟᱝᱠᱚ ᱥᱩᱨ ᱞᱟᱹᱜᱤᱫᱚᱜᱼᱟ᱾ ᱛᱟᱦᱮ ᱵᱟᱭᱨᱮ ᱠᱷᱚᱱ ᱡᱟᱦᱟᱸᱭ ᱠᱚ ᱵᱟᱲᱟᱭ ᱜᱮᱭᱟ ᱩᱝᱠᱩ ᱢᱤᱜ ᱵᱟᱨ ᱠᱚ ᱛᱟᱦᱮᱱ ᱜᱮᱭᱟ ᱛᱟᱦᱞᱮ ᱩᱝ ᱠᱩ ᱥᱟᱶᱛᱮ ᱜᱮ ᱫᱚᱱ ᱵᱟᱲᱟ ᱫᱚ ᱦᱩᱭᱩᱜ ᱜᱮᱭᱟ᱾ ᱡᱩᱫᱤ ᱟᱛᱳ ᱨᱮᱱ ᱜᱮ ᱨᱮᱜᱩᱞᱟᱨ ᱯᱮᱠᱴᱤᱥ ᱠᱮᱭᱟ ᱚᱱᱟ ᱢᱤᱜᱴᱟᱝ ᱟᱹᱰᱤ ᱜᱮ ᱱᱟᱯᱟᱭ ᱜᱮ ᱦᱩᱭ ᱠᱚᱜᱼᱟ ᱠᱤᱱᱛᱩ ᱟᱞᱮ ᱟᱛᱩᱨ ᱨᱮ ᱚᱱᱟ ᱢᱟᱜ ᱚᱵᱷᱟᱵᱽ ᱦᱮᱸ ᱱᱚᱸᱰᱮ ᱡᱩᱢᱤᱫ ᱵᱟᱹᱱᱩᱜᱼᱟ ᱟᱹᱛᱩ ᱨᱮᱱᱟᱜ ᱛᱟᱯᱚᱨᱮ ᱟᱞᱮ ᱫᱚ ᱢᱤᱫᱴᱟᱝ ᱯᱤᱭᱟᱹ ᱯᱤᱭᱟᱹ ᱯᱮᱭᱟ ᱯᱟᱲᱟ ᱠᱟᱱᱟᱞᱮ ᱛᱟᱯᱚᱲᱮ ᱫᱤᱠᱩ ᱪᱷᱟᱹᱛᱤᱠ ᱢᱮᱥᱟᱢᱤᱥᱤ ᱢᱮᱱᱟᱜ ᱠᱚᱣᱟ ᱛᱟᱞᱮ ᱡᱟᱭ ᱪᱷᱟᱛᱤᱠ ᱢᱮᱥᱟ ᱢᱮᱥᱤ ᱢᱮᱱᱟᱜ ᱠᱚᱣᱟ ᱛᱟᱞᱦᱮ ᱩᱱᱠᱩ ᱫᱚ ᱮᱱᱮᱜ ᱥᱮᱨᱮᱧ ᱥᱮᱫ ᱫᱚ ᱟᱫᱚ ᱠᱚ ᱛᱟᱭᱱᱚᱜ ᱦᱤᱡᱩᱜ ᱠᱟᱱᱟ᱾ ᱭᱟᱞᱮ ᱩᱝ ᱪᱷᱟᱹᱛᱤᱠ ᱥᱟᱝᱜᱮ ᱵᱮᱥᱤ ᱠᱚ ᱛᱟᱦᱮᱱ ᱠᱟᱱᱟ᱾ ᱩᱱᱠᱩ ᱥᱟᱝᱜᱮ ᱢᱟᱱᱮ ᱜᱦᱚᱴᱟᱣ ᱪᱟᱞᱟᱜ ᱠᱟᱱᱟ ᱩᱝᱠᱩ ᱥᱟᱝᱜᱮ ᱢᱮᱥᱟᱢᱮᱥᱤ ᱵᱮᱥᱤ᱾ ᱮᱭ ᱵᱟᱯᱞᱟ ᱨᱮ ᱡᱟ ᱠᱚ ᱥᱩᱨ ᱥᱮᱴᱮᱨᱚᱜᱼᱟ᱾ ᱵᱟᱝ ᱮᱴᱟᱜ ᱨᱮᱫᱚ ᱥᱮᱹᱨᱚᱠᱚᱢ ᱵᱟᱝᱠᱚ ᱥᱩᱨ ᱥᱮᱴᱮᱨᱚᱜᱼᱟ᱾
ᱜᱚᱝᱠᱮ ᱛᱟᱞᱦᱮ ᱟᱯᱮ ᱫᱚ ᱟᱱ ᱛᱤᱱᱟᱹᱜ ᱜᱟᱱ ᱚᱲᱟᱜ ᱦᱩᱭᱩᱜ ᱛᱟᱯᱮᱭᱟ? ᱟᱨ ᱰᱤ ᱯᱚᱛᱛᱮᱠ ᱢᱟᱺᱡᱷᱤ ᱠᱚ ᱟᱨ ᱱᱟᱭᱠᱮ ᱠᱚ ᱟᱞᱟᱫᱟ ᱜᱮ ᱛᱟᱯ ᱯᱮ ᱠᱚᱥᱮᱫ ᱢᱤᱜ ᱞᱮᱠᱟ ᱜᱮ ᱢᱤᱫᱴᱟᱝ ᱜᱮ
ᱦᱮᱸ ᱟᱛᱳ ᱫᱚ ᱢᱮᱜᱴᱟᱝ ᱜᱮ ᱢᱟᱱᱮ ᱯᱮᱭᱟ ᱯᱟᱲᱟᱜ-ᱟ ᱞᱮ᱾
ᱦᱮᱸ ᱜᱚᱝᱠᱮ ᱦᱮᱸ ᱟᱫᱚ ᱯᱮᱭᱟ ᱯᱟᱲᱟ ᱨᱮᱜᱮ ᱯᱮᱭᱟ ᱜᱚᱴᱟᱝ ᱢᱟᱺᱡᱷᱤ ᱦᱮᱱᱟᱜ ᱛᱟᱯ ᱠᱚᱛᱟᱯᱮᱭᱟ ᱥᱮ ᱢᱤᱜᱴᱟᱝ ᱜᱮ ᱛᱟᱯᱮᱭᱟ?
ᱵᱟᱝ ᱚᱝᱠᱟ ᱫᱚ ᱟᱞᱮ ᱫᱚ ᱢᱤᱫᱴᱟᱝ ᱢᱟᱺᱡᱷᱤ ᱡᱚᱜᱽᱢᱟᱺᱡᱷᱤ ᱩᱢ ᱱᱟᱭᱠᱮ ᱚᱱᱟ ᱫᱚ ᱢᱤᱜᱴᱟᱝ ᱜᱮ ᱡᱟᱦᱮᱨ ᱦᱚᱸ ᱢᱤᱜᱴᱟᱝ ᱜᱮᱭᱟ᱾
ᱦᱚᱸ ᱚᱱᱟ ᱦᱚᱸ ᱵᱷᱟᱹᱜᱤ ᱠᱟᱛᱷᱟ ᱜᱮ ᱠᱟᱱᱟ᱾ ᱟᱨ ᱛᱤᱱᱟᱹᱜ ᱜᱟᱱ ᱚᱲᱟᱜ ᱦᱩᱭᱩᱜ ᱛᱟᱯᱮᱭᱟ? ᱡᱚᱛᱚ ᱯᱮᱭᱟ ᱯᱟᱲᱟ ᱨᱮ
ᱟᱹᱜ ᱯᱮᱭᱟ ᱟᱞᱮ ᱥᱟᱱᱛᱟᱲ ᱢᱮᱱᱟᱜ ᱞᱮᱭᱟ ᱵᱤᱭᱟᱞᱞᱤᱥ ᱚᱲᱟᱜ᱾ ᱟᱨ ᱮᱢᱱᱤ ᱪᱷᱟᱹᱛᱤᱠ ᱠᱚ ᱢᱮᱱᱟᱜ ᱠᱚᱣᱟ ᱠᱩᱲᱤ ᱯᱩᱪᱤᱥ ᱚᱲᱟᱜ ᱢᱮᱱᱟᱜ ᱠᱚᱣᱟ᱾
ᱟᱫᱚ ᱛᱟᱞᱦᱮ ᱟᱯᱮ ᱡᱟᱦᱟᱸ ᱯᱮ ᱦᱚᱸᱜᱼᱚᱭ ᱵᱚᱸᱜᱟ ᱵᱩᱨᱩ ᱯᱩᱡᱟᱹ ᱠᱚᱨᱮ ᱪᱟᱸᱫᱟ ᱵᱷᱮᱸᱫᱟᱭᱟᱯᱮ ᱟᱫᱚ ᱫᱤᱠᱩ ᱠᱚᱫᱚ ᱵᱟᱝᱯᱮ ᱠᱷᱚᱭ ᱠᱚᱣᱟ ᱛᱚ ᱦᱮᱸ ᱵᱟᱝ?
ᱵᱟᱝ ᱫᱤᱠᱩ ᱠᱚᱫᱚ ᱠᱷᱚᱭ ᱫᱚ ᱵᱟᱝ ᱦᱩᱭᱩᱜ ᱜᱮᱭᱟ ᱢᱟᱱᱮ ᱧᱮᱞ ᱦᱩᱭ ᱠᱟᱱᱟ ᱯᱟᱹᱦᱤᱞ ᱠᱷᱚᱱ ᱜᱮ ᱫᱤᱠᱩ ᱠᱚᱫᱚ ᱵᱟᱝᱠᱚ ᱢᱮᱥᱟ ᱠᱟᱜ ᱠᱚᱣᱟ ᱱᱤᱭᱟᱹ ᱯᱩᱡᱟᱹ ᱠᱚᱨᱮ ᱫᱚ᱾
ᱦᱮᱸ ᱟᱫᱚ ᱛᱟᱦᱚᱞᱮ ᱡᱩᱫᱤ ᱟᱠᱚ ᱠᱚ ᱡᱟᱦᱟᱸ ᱱᱟᱜ ᱠᱚ ᱠᱚᱨᱟᱣᱟ ᱚᱱᱮ ᱦᱚᱨᱮ ᱱᱟᱢ ᱠᱚ ᱛᱟᱦᱚᱞᱮ ᱩᱱᱼᱼ ᱠᱩ ᱟᱯᱮ ᱠᱚ ᱠᱷᱚᱭ ᱠᱚ ᱠᱷᱚᱭ ᱯᱮᱭᱟ ᱥᱮ ᱵᱟᱠᱚ ᱠᱷᱚᱭ ᱯᱮᱭᱟ?
ᱵᱟᱝ ᱚᱱᱠᱟ ᱫᱚ ᱵᱟᱝ ᱠᱚ ᱠᱚᱭ ᱞᱮᱭᱟ᱾
ᱟᱫᱚ ᱚᱱᱟ ᱢᱟ ᱠᱟᱛᱷᱟ ᱠᱟᱱ ᱜᱮᱭᱟ ᱛᱚ ᱟᱞᱮ, ᱦᱮᱸ ᱜᱚᱝᱠᱮ᱾
ᱪᱟᱸᱫᱟ ᱮᱢ ᱦᱩᱭᱩᱜ-ᱟ ᱚᱱᱠᱟ ᱫᱚ ᱵᱟᱹᱱᱩᱜ-ᱟ᱾
ᱚᱱᱟᱢᱟ ᱞᱟᱠ ᱛᱤ ᱠᱟᱱ ᱜᱮᱭᱟ ᱜᱚᱝᱠᱮ ᱟᱢᱵᱚ ᱦᱚᱸ ᱵᱟᱵᱚᱱ ᱠᱷᱚᱭᱮᱫ ᱠᱚᱣᱟ ᱟᱠᱚ ᱦᱚᱸ ᱠᱷᱚᱭ ᱵᱚᱱᱟ ᱡᱩᱫᱤ ᱱᱚᱣᱟ ᱢᱟᱛᱚ ᱴᱷᱤᱠ ᱨᱮᱱᱟᱜ ᱠᱟᱹᱢᱤ ᱜᱮ ᱵᱟᱝ ᱠᱟᱱᱟ᱾ ᱟᱯᱮ ᱦᱚᱸ ᱵᱟᱞᱮ ᱠᱷᱚᱭ ᱯᱮᱭᱟ ᱟᱯᱮ ᱞᱮᱠᱟᱛᱮ ᱟᱞᱮ ᱦᱚᱸ ᱟᱞᱮ ᱞᱮᱠᱟᱛᱮ
ᱦᱮᱸ ᱢᱟᱱᱮ ᱟᱞᱮ ᱪᱟᱞᱟᱣ ᱥᱮᱨᱢᱟ ᱡᱟᱦᱟᱸ ᱱᱚᱸᱰᱮ ᱯᱷᱩᱴᱵᱚᱞ ᱢᱤᱜᱴᱟᱝ ᱠᱷᱮᱞ ᱦᱩᱭ ᱞᱮᱱᱟ ᱠᱚᱨᱟᱣ ᱦᱚᱪᱚ ᱦᱩᱭ ᱞᱮᱱᱟ ᱛᱚᱠᱷᱚᱱ ᱫᱚ ᱩᱝᱠᱩ ᱢᱟᱱᱮ ᱪᱷᱟᱹᱛᱤᱠ ᱡᱟᱹᱛᱤ ᱦᱚᱸ ᱫᱤᱠᱩ ᱠᱚᱦᱚᱸ ᱢᱮᱥᱟᱢᱥᱤᱤ ᱠᱟᱛᱮᱜ ᱜᱮ ᱡᱷᱚᱛᱚ ᱪᱟᱸᱫᱟ ᱠᱚᱫᱚ ᱦᱟᱛᱟᱣ ᱦᱩᱭ ᱞᱮᱱᱟ᱾ ᱛᱟᱯᱚᱨᱮ ᱮᱢ ᱦᱚᱸᱠᱚ ᱮᱢ ᱞᱮᱫᱟ ᱡᱷᱚᱛᱚ ᱜᱮ᱾
ᱦᱮᱸ ᱜᱚᱝᱠᱮ
ᱛᱟᱵᱚ ᱨᱮᱱ ᱱᱤᱭᱟᱹ ᱵᱟᱨ ᱫᱚ ᱢᱟᱱᱮ ᱚᱠᱚᱭ ᱠᱚᱪᱚ ᱥᱮᱨᱚᱠᱚᱢ ᱡᱩᱠᱛᱤ ᱵᱟᱲᱟ ᱠᱮᱫᱟ ᱡᱮ ᱟᱫᱚ ᱵᱚᱱ ᱞᱟᱹᱭ ᱫᱟ ᱩᱝᱠᱩᱣᱟᱜ ᱫᱚ ᱫᱤᱠᱩ ᱠᱚᱫᱚ ᱵᱚᱱ ᱵᱟᱫ ᱠᱚᱣᱟ ᱟᱫᱚ ᱵᱟᱵᱩᱱ ᱢᱮᱥᱟ ᱠᱚᱣᱟ᱾ ᱟᱫᱚ ᱱᱤᱭᱟᱹ ᱵᱟᱨ ᱫᱚ ᱟᱫᱚ ᱩᱝᱠᱩ ᱫᱚ ᱪᱟᱸᱫᱟ ᱠᱚᱦᱚᱸ ᱵᱟᱝᱠᱚ ᱦᱟᱛᱟᱣ ᱠᱟᱫᱟ ᱡᱟ ᱟᱞᱮ ᱴᱷᱮᱜ ᱯᱷᱩᱴᱵᱚᱞ ᱠᱷᱮᱞ ᱠᱚ ᱠᱚᱨᱟᱣ ᱦᱚᱭ ᱦᱚᱭ ᱞᱮᱱᱟ ᱛᱟᱦᱚᱞᱮ ᱚᱱ ᱤᱱᱠᱟᱹ ᱠᱤᱪᱷᱩ ᱦᱚᱲ ᱢᱮᱱᱟᱜ ᱠᱚᱣᱟ᱾
ᱟᱫᱚ ᱜᱚᱝᱠᱮ ᱩᱱᱠᱩ ᱡᱩᱫᱤ ᱢᱮᱥᱟ ᱠᱚᱣᱟ ᱟᱯᱮ ᱢᱚᱫᱽᱫᱷᱮ ᱟᱱᱟᱴ ᱮᱸᱴᱠᱮᱴᱚᱬᱮ ᱥᱤᱨᱡᱟᱹᱜ ᱠᱟᱱᱟ ᱥᱮ ᱵᱟᱝ? ᱥᱤᱨᱡᱟᱹᱜ ᱠᱟᱱᱟ ᱚᱠᱟ ᱞᱮᱠᱟᱜ ᱠᱟᱱᱟ ᱡᱮ ᱵᱟᱯᱮᱼᱼ
ᱯᱮ ᱢᱮᱥᱟ ᱠᱚᱣᱟ ᱱᱟᱯᱟᱭᱚᱜ-ᱟ ᱥᱮ ᱵᱩᱜᱤᱜ-ᱟ ᱱᱚᱝᱠᱟ ᱪᱮᱫ ᱞᱮᱠᱟ ᱯᱮ ᱩᱭᱦᱟᱹᱨᱮᱫᱟ?
ᱩᱸᱦ᱾ ᱟᱞᱤᱧ ᱵᱮᱠᱛᱤ ᱜᱚᱛᱚ ᱞᱤᱧ ᱢᱚᱱᱮᱭᱟ ᱡᱮᱦᱮᱛᱩ ᱢᱤᱫᱴᱟᱝ ᱟᱛᱩ ᱨᱮ ᱵᱚᱥᱚᱵᱟᱥ ᱦᱩᱭᱩᱜ ᱠᱟᱱᱟ᱾ ᱛᱟᱦᱚᱞᱮ ᱡᱷᱚᱛᱚ ᱦᱚᱲ ᱢᱮᱥᱟᱼᱢᱥᱤᱤ ᱛᱟᱦᱮᱸ ᱜᱮ ᱵᱷᱟᱜᱤᱭᱟ ᱚᱸᱰᱮ ᱫᱚᱼᱼ ᱧᱮᱞ ᱫᱚ ᱩᱪᱤᱛ ᱫᱚ ᱵᱟᱝ ᱠᱟᱱᱟ ᱡᱮ ᱱᱩᱭ ᱫᱚ ᱱᱩᱭᱟᱹ ᱫᱷᱚᱨᱢᱚ ᱨᱮᱱ ᱦᱚᱲ ᱠᱟᱱᱟᱭ ᱵᱟ ᱦᱟᱱ ᱱᱤᱭᱟᱹ ᱠᱟᱥᱴ‌ ᱨᱮᱱ ᱦᱚᱲ ᱠᱟᱱᱟᱭ᱾ ᱚᱱᱟ ᱫᱚ ᱵᱟᱡᱽ ᱵᱤᱥᱟᱹᱨ ᱞᱮᱠᱷᱟᱱ ᱫᱚ ᱵᱟᱝ ᱜᱟᱱᱚᱜ-ᱟ ᱦᱮᱸ ᱢᱮᱫᱴᱟᱝ ᱱᱤᱡᱮᱨ ᱱᱤᱡᱮᱨᱟᱜ ᱢᱮᱜᱴᱟᱝ ᱠᱟᱢᱤ ᱟᱞᱟᱫᱟᱼᱼ ᱠᱚᱨᱟᱣ ᱢᱮ ᱴᱷᱤᱠ ᱜᱮᱭᱟ ᱠᱤᱱᱛᱩ ᱡᱮ ᱠᱚᱱᱚ ᱴᱟᱜ ᱫᱚᱨᱠᱟᱨ ᱨᱮ᱾ ᱡᱮ ᱢᱤᱫᱴᱟᱝ ᱟᱛᱩ ᱦᱚᱲ ᱞᱟᱹᱭᱮᱢ ᱠᱚᱨᱟᱣᱟ ᱚᱱᱟ ᱡᱩᱫᱤ ᱢᱮᱥᱟ ᱛᱟᱦᱮᱱ ᱦᱩᱭᱩᱜ-ᱟ ᱮᱱᱮ ᱠᱷᱟᱱ ᱟᱹᱰᱤ ᱜᱮ ᱱᱟᱯᱟᱭᱟ᱾ ᱠᱤᱱᱛᱩ ᱩᱸᱦᱩᱼᱼ ᱱᱚᱸᱰᱮ ᱢᱤᱫᱴᱟᱝ ᱯᱳᱞ ᱢᱟᱞᱮ ᱦᱩᱭᱩᱜ ᱠᱟᱱᱟ ᱱᱚᱱᱰᱮ ᱡᱩᱢᱤᱫᱽ ᱫᱚ ᱵᱟᱝ ᱦᱩᱭᱩᱜ ᱠᱟᱱᱟ ᱛᱟᱦᱚᱞᱮ ᱡᱟᱦᱟᱸᱭ ‌ᱫᱮᱠ ᱠᱚ ᱦᱚᱸ ᱢᱮᱱᱟᱜ ᱠᱚᱣᱟ ᱩᱱᱠᱩ ᱠᱚ ᱞᱟᱹᱭ ᱫᱟ ᱟᱞᱮ ᱵᱟᱞᱮ ᱢᱮᱥᱟᱜ-ᱟ᱾ ᱠᱤᱪᱷᱩ ᱠᱚ ᱞᱟᱹᱭ ᱫᱟ ᱢᱮᱥᱟᱜ ᱟᱞᱮ ᱩᱱᱠᱩ ᱢᱤᱫᱴᱮᱱ ᱵᱤᱵᱷᱮᱫ ᱛᱟᱦᱮᱱ ᱠᱟᱱᱟ ᱟᱨ ᱦᱚᱲ ᱠᱚᱦᱚᱸ ᱠᱚ ᱞᱟᱹᱭ ᱫᱟᱼᱼ ᱵᱟᱝ ᱩᱱᱠᱩ ᱫᱚ ᱟᱫᱚ ᱟᱵᱚᱣᱟᱜ ᱠᱟᱹᱢᱤ ᱨᱮᱫᱚ ᱵᱟᱵᱚᱱ ᱢᱮᱥᱟ ᱠᱚᱣᱟ᱾ ᱟᱵᱚᱣᱟᱜ ᱠᱚᱱᱚ ᱥᱚᱝᱜᱷᱚᱴᱷᱚᱱ ᱨᱮ ᱵᱟᱵᱚᱱ ᱫᱚᱦᱚ ᱠᱚᱣᱟ ᱛᱟᱦᱞᱮ ᱢᱚᱛᱚ ᱵᱷᱮᱫ ᱛᱚ ᱵᱟᱝ ᱵᱟᱝᱼᱼ
ᱦᱚ, ᱦᱮᱸ ᱜᱚᱝᱠᱮ ᱟᱨ ᱱᱚᱶᱟ ᱨᱮ ᱠᱟᱴᱤᱡ ᱥᱟᱱ ᱤᱭᱟᱹ ᱞᱮᱠᱟ ᱫᱤᱥ ᱦᱩᱫᱤᱥᱤᱧᱼᱼ ᱡᱚᱛᱚ ᱴᱩᱠᱩᱧ ᱵᱟᱲᱟᱭ ᱧᱟᱢᱚᱜ ᱟᱹᱧ ᱛᱚ ᱱᱚᱝᱼᱼ ᱠᱟᱧ ᱢᱚᱱᱮᱭᱟ ᱡᱮ ᱯᱩᱡᱟᱹ ᱯᱟᱥᱟ ᱫᱚ ᱟᱞᱚᱢ ᱢᱮᱥᱟᱭᱟ ᱠᱤᱱᱛᱩ ᱱᱚᱜ-ᱚᱭ ᱡᱮ ᱯᱷᱩᱴᱵᱚᱞᱼᱼ ᱠᱷᱮᱞ ᱡᱟᱦᱟᱸ ᱱᱟᱜ ᱟᱹᱱᱩᱥᱴᱷᱟᱱ ᱢᱮᱥᱟ ᱢᱟ ᱞᱟᱠᱛᱤ ᱢᱮᱱᱟᱜ-ᱟ, ᱦᱟᱸ᱾ ᱪᱮᱫᱟᱜ ᱥᱮ ᱩᱱᱠᱩ ᱵᱟᱠᱷᱟᱱ ᱤᱭᱟᱹ ᱠᱚ ᱥᱤᱨᱡᱟᱹᱣᱟ ᱚᱱᱮ ᱮᱸ ᱥᱚᱢᱚᱥᱥᱟ ᱠᱚ ᱟᱜᱩᱭᱟ᱾ ᱛᱟᱭᱚᱢ ᱫᱟᱨᱟᱢ ᱡᱷᱟᱢᱮᱞᱟ ᱠᱚ ᱛᱮᱭᱟᱨᱟ ᱢᱮᱥᱟ ᱞᱮᱠᱚ ᱠᱷᱟᱱ ᱟᱠᱚ ᱦᱚᱸᱠᱚ ᱫᱟᱭᱤᱛᱛᱚ ᱠᱚ ᱛᱟᱦᱮᱱᱟ ᱥᱮ᱾ ᱚᱱᱟ ᱠᱚ ᱛᱮ ᱜᱮ ᱢᱟᱱᱮ ᱞᱟᱠᱛᱤ ᱢᱮᱱᱟᱜ-ᱟ ᱵᱟᱠᱷᱟᱱ ᱥᱚᱢᱚᱥᱥᱟ ᱠᱟᱹᱴᱤᱡ ᱵᱤᱥᱤ ᱫᱟᱲᱮᱭᱟᱜ-ᱟ ᱡᱮᱦᱮᱛᱩ ᱟᱛᱩ ᱨᱮᱱᱼᱼ ᱠᱟᱱᱟᱭ ᱟᱛᱩ ᱨᱮᱱᱟᱜ ᱠᱟᱱᱟᱭ ᱢᱟᱱᱮ ᱟᱛᱩ ᱨᱮ ᱫᱩᱨᱵᱚᱞ ᱵᱟᱲᱟᱭᱟ ᱟᱨ ᱠᱟ ᱴᱷᱮᱱ ᱛᱟᱯᱮ᱾ ᱠᱷᱟᱹᱯᱟᱹᱨᱤ ᱫᱚ ᱥᱤᱨᱡᱟᱹᱣᱟ ᱚᱱᱟ ᱫᱚ ᱩᱱᱠᱩ ᱵᱷᱤᱪᱨᱟ ᱠᱚ ᱞᱟᱭᱟ᱾ ᱯᱟᱥᱮ ᱨᱮ ᱡᱩᱫᱤ ᱟᱛᱩ ᱦᱳᱭ ᱠᱚᱜ-ᱟ ᱥᱮ ᱚᱱᱟ ᱫᱚᱠᱚ ᱵᱩᱡᱽ ᱫᱟᱲᱮ ᱠᱮᱭᱟ ᱛᱚ ᱱᱤᱡᱮᱨ ᱟᱛᱩ ᱦᱚᱲ ᱫᱚ ᱵᱟᱲᱟᱭ ᱛᱟᱢᱟᱠᱚᱼᱼ ᱚᱠᱟ ᱴᱷᱮᱱ ᱫᱩᱨᱵᱚᱞ ᱛᱟᱢ ᱛᱟᱦᱚᱞᱮ ᱩᱱᱠᱩ ᱢᱮᱥᱟ ᱞᱮᱠᱚ ᱠᱷᱟᱱ ᱚᱱᱟ ᱥᱚᱢᱚᱥᱥᱟ ᱫᱚ ᱵᱟᱝ ᱥᱤᱨᱡᱟᱹᱜ-ᱟ᱾ ᱟᱱᱟᱴ ᱵᱟᱝ ᱦᱮᱡ ᱫᱟᱲᱮ-ᱟ᱾
ᱵᱟᱝ ᱩᱸᱦᱩ ᱛᱟᱯᱚᱨᱮ ᱟᱞᱮ ᱢᱮᱜᱴᱟᱝᱼᱼ ᱦᱮᱸ ᱟᱞᱮ ᱴᱷᱮᱱ ᱨᱮ ᱯᱨᱟᱭᱢᱟᱨᱤ ᱤᱥᱠᱩᱞ ᱢᱤᱱᱟᱜ-ᱟ᱾ ᱛᱟᱦᱚᱞᱮ ᱚᱸᱰᱮ ᱢᱟᱱᱮ ᱥᱚᱨᱚᱥᱚᱛᱤ ᱯᱩᱡᱟᱹ ᱥᱚᱢᱟᱹᱭᱼᱼ ᱚᱱᱟ ᱢᱟ ᱟᱰᱤ ᱯᱟᱹᱦᱤᱞ ᱠᱷᱚᱱ ᱜᱮ ᱧᱮᱞ ᱦᱩᱭᱩᱜ ᱠᱟᱱᱟ ᱟᱰᱤ ᱯᱟᱦᱤᱞ ᱠᱷᱚᱱ ᱜᱮ ᱜᱚᱴᱟ ᱟᱛᱩ ᱫᱮᱠᱚ ᱦᱚᱲᱼᱼ ᱢᱮᱥᱟᱼᱢᱤᱥᱤ ᱠᱟᱛᱮᱜ ᱠᱚ ᱚᱸᱰᱮ ᱢᱟᱱᱮ ᱠᱷᱮᱪᱲᱤ ᱠᱚ ᱵᱮᱱᱟᱣ ᱛᱟᱦᱮᱸᱜ ᱚᱱᱟ ᱯᱩᱡᱟᱹ ᱦᱤᱞᱚᱜ᱾
ᱦᱮᱸ ᱜᱚᱝᱠᱮ᱾
ᱡᱮ ᱚᱱᱟ ᱯᱟᱹᱦᱤᱞ ᱠᱷᱚᱱ ᱧᱮᱞ ᱟᱹᱜᱩ ᱦᱚᱭ ᱠᱟᱱᱟ ᱡᱮ ᱱᱮᱛᱟᱨ ᱧᱮᱞᱚᱜ ᱠᱟᱱᱟ ᱚᱭ‌ ᱯᱟᱸᱪ ᱪᱷᱚ ᱵᱚᱪᱷᱚᱨ ᱦᱚᱭᱚᱜ ᱠᱟᱱᱟ᱾ ᱚᱱᱟ ᱦᱚᱸ ᱫᱷᱤᱨᱮ ᱫᱷᱤᱨᱮ ᱢᱤᱫᱴᱟᱝ ᱢᱟᱱᱮ ᱵᱤᱵᱷᱮᱫ ᱠᱚ ᱥᱨᱤᱥᱴᱤᱭᱮᱱᱟ, ᱡᱮ ᱵᱟᱝ ᱫᱤᱠ ᱠᱚ ᱞᱟᱹᱭ ᱫᱟ ᱱᱩᱠ ᱱᱩᱠᱩ ᱫᱚ ᱵᱟᱵᱚᱱ ᱢᱮᱥᱟ ᱠᱚᱣᱟ ᱟᱨ ᱱᱩᱠᱩ ᱞᱟᱹᱭ ᱫᱟ ᱵᱟᱝ ᱟᱞᱮ ᱫᱚ ᱵᱟᱞᱮ ᱢᱮᱥᱟᱜ-ᱟ᱾ ᱢᱟᱱᱮ ᱩᱱᱠᱩ ᱟᱞᱟᱫᱟ ᱠᱚ ᱠᱷᱮᱪᱲᱤ ᱡᱚᱝᱚᱜ ᱠᱟᱱᱟ ᱟᱵᱚᱣᱟᱜ ᱟᱞᱟᱫᱟ ᱠᱚ ᱠᱷᱮᱪᱲᱤᱭ ᱫᱟ ᱚᱱᱠᱟ ᱢᱮ ᱢᱤᱫᱴᱟᱝ ᱢᱟᱱᱮ ᱛᱚᱨᱠᱚ ᱵᱤᱛᱚᱨᱠᱚ ᱨᱟᱠᱟᱵ ᱠᱟᱱᱟ ᱡᱮ‌ ᱟᱥᱛᱮ ᱟᱥᱛᱮᱼᱼ ᱚᱱᱟ ᱦᱚᱸ ᱵᱚᱱᱫᱚᱭ ᱱᱟ᱾
ᱜᱚᱢᱠᱮ ᱚᱱᱟ ᱢᱟ ᱩᱪᱤᱛ ᱵᱟᱝ ᱠᱟᱱᱟ ᱥᱤᱠᱠᱷᱟ ᱢᱟ ᱡᱷᱚᱛᱚ ᱦᱚᱲᱟᱜ ᱚᱫᱷᱤᱠᱟᱨ᱾ ᱟᱨ ᱡᱷᱚᱛᱚ ᱞᱮᱠᱟᱱ ᱦᱚᱲ ᱜᱮ ᱴᱷᱟᱶ ᱠᱚ ᱧᱟᱢᱟ ᱟᱨ ᱥᱤᱠᱠᱷᱟ ᱞᱟᱹᱜᱤᱫ ᱛᱮ ᱱᱚᱶᱟ ᱫᱚ ᱵᱟᱝ ᱴᱷᱤᱠᱩᱜ ᱠᱟᱱᱟ᱾ ᱟᱢ ᱚᱸᱰᱮ ᱢᱮᱫᱴᱟᱝ ᱡᱟᱛᱤ ᱨᱮᱱᱟᱜ ᱢᱟᱱᱮ ᱤᱭᱟᱹᱢ ᱟᱹᱜᱩᱭᱟ ᱢᱟᱱᱮ ᱛᱟᱞᱟ ᱨᱮ ᱵᱷᱤᱱᱟᱹ᱾ ᱱᱚᱣᱟ ᱫᱚ ᱵᱟᱝ ᱴᱷᱤᱠᱚᱜ ᱠᱟᱱᱟ ᱟᱢ ᱟᱢᱟᱜ ᱯᱩᱡᱟᱹ ᱯᱟᱥᱟ ᱨᱮᱢ ᱟᱹᱜᱩ ᱫᱟᱲᱮᱭᱟᱜᱼᱟ ᱠᱤᱱᱛᱩᱼᱼ ᱠᱤᱱᱛᱩ ᱥᱤᱠᱠᱷᱟ ᱯᱨᱚᱛᱤᱥᱴᱷᱟᱱ ᱢᱟ ᱡᱷᱚᱛᱚ ᱦᱚᱲᱟᱜ ᱜᱮ, ᱱᱚᱣᱟ ᱫᱚ ᱟᱜᱩ ᱵᱟᱝ ᱞᱟᱹᱠ
ᱦᱮᱸ, ᱢᱟᱱᱮ ᱞᱟᱦᱟᱛᱮ ᱞᱟᱦᱟᱝᱛᱮ ᱟᱹᱰᱤ ᱡᱟᱠ ᱡᱚᱢᱚᱠ ᱦᱩᱭᱩᱜ ᱛᱟᱦᱮ ᱟᱨ ᱱᱮᱛᱟᱨ ᱫᱚ ᱚᱱᱟ ᱠᱷᱟᱹᱛᱤᱨ ᱛᱮ, ᱟᱫᱚ ᱢᱟᱱᱮ ᱢᱟᱥᱴᱟᱨ ᱠᱚ ᱢᱮᱱ ᱟᱠᱟᱫᱮ ᱟᱢ ᱟᱢ ᱞᱮᱠᱟᱛᱮᱫᱚ ᱯᱩᱡᱟᱹᱭ ᱢᱮ᱾ ᱛᱳ ᱦᱚᱲ ᱫᱚ ᱟᱫᱚ ᱵᱟᱝᱠᱚ ᱛᱟᱞᱟ ᱵᱟᱝᱠᱚ ᱛᱟᱦᱮᱱᱟ, ᱟᱨ ᱟᱫᱚ ᱚᱱᱠᱟᱟᱜ ᱜᱮ ᱢᱟᱥᱴ ᱱᱤᱡᱮᱛᱮ ᱯᱩᱡᱟᱹᱭᱟᱭ ᱡᱟ ᱜᱚᱴ ᱯᱩᱡᱟᱹ ᱚᱱᱠᱟ ᱛᱮᱜᱮ ᱥᱟᱨᱟᱣᱟᱭ ᱠᱟᱹᱢᱤ ᱠᱚ᱾
ᱦᱮᱸ ᱜᱚᱢᱠᱮ ᱢᱟᱠᱷᱟᱱ ᱥᱤᱠᱠᱷᱟ ᱫᱚ ᱟᱵᱚ ᱫᱚ ᱵᱷᱮᱫ ᱞᱮᱠᱷᱟᱱ ᱵᱚᱱ ᱜᱤᱫᱽᱨᱟᱹᱣᱟᱜ ᱢᱚᱱᱮ ᱦᱚᱸᱵᱚᱱ ᱵᱟᱹᱲᱤᱡ ᱵᱚᱱ ᱛᱮᱭᱟᱨ ᱫᱟ᱾ ᱱᱚᱣᱟ ᱫᱚ ᱩᱭᱦᱟᱹᱨ ᱞᱟᱹᱠᱛᱤ ᱢᱮᱱᱟᱜᱼᱟ, ᱛᱮᱭᱟᱨᱚᱜ ᱠᱟᱱᱟ ᱩᱱᱠᱩ ᱢᱤᱫᱴᱟᱝ ᱚᱱᱟ ᱢᱟᱱᱮ ᱵᱷᱤᱱᱟᱹ ᱠᱚ ᱩᱭᱦᱟᱹᱨ ᱫᱟ, ᱠᱤᱱᱛᱩ ᱥᱤᱠᱠᱷᱟ ᱡᱮ ᱡᱷᱚᱛᱚ ᱦᱚᱲ ᱢᱮᱞᱟ ᱢᱮᱥᱟ ᱵᱚᱱ ᱛᱮᱭᱟᱨᱟ᱾ ᱥᱮᱪ ᱜᱚᱲᱦᱚᱱᱟ ᱱᱚᱣᱟ ᱠᱤᱱᱛᱩ ᱥᱮᱬᱟ ᱟᱹᱰᱤᱳᱨ ᱫᱚᱨᱠᱟᱨ ᱠᱟᱱᱟ᱾
ᱦᱮᱸ ᱫᱚᱨᱠᱟᱨ ᱠᱟᱱᱟ ᱜᱮᱭᱟ᱾
ᱠᱤᱱᱛᱩ ᱟᱫᱚ ᱵᱟᱹᱠᱤ ᱦᱚᱲ ᱵᱟᱠᱚ ᱵᱩᱡ ᱫᱟᱲᱮᱭᱟᱜᱼᱟ, ᱢᱟᱥᱴᱟᱨ ᱫᱚ ᱟᱫᱚ ᱡᱩᱛ ᱫᱚ ᱵᱟᱝ ᱛᱟᱦᱮᱱ ᱛᱟᱭᱟ ᱚᱸᱰᱮᱱ ᱡᱟ ᱠᱩᱢᱤᱴᱤ ᱠᱚ ᱞᱟᱹᱭᱟ ᱚᱱᱟᱜᱮ ᱪᱟᱞᱟᱜ ᱛᱟᱭᱟ᱾
ᱦᱮᱸ ᱢᱮ ᱥᱤᱠᱠᱷᱟ ᱯᱨᱚᱛᱤᱥᱴᱷᱟᱱ ᱨᱮᱫᱚ ᱱᱤᱝᱠᱟᱹ ᱵᱤᱵᱷᱮᱫ ᱫᱚ ᱛᱳᱭᱨᱤ ᱩᱪᱤᱛ ᱵᱟᱝ ᱠᱟᱱᱟ᱾
ᱮᱠᱟᱞ ᱜᱮ ᱵᱟᱝ ᱠᱟᱱᱟ ᱜᱚᱢᱠᱮ ᱚᱱᱟᱫᱚ ᱵᱟᱹᱲᱤᱡ ᱡᱤᱱᱤᱥ ᱠᱟᱱᱟ ᱮᱠᱟᱞ᱾
ᱦᱮᱸ᱾ ᱢᱟᱱᱮ ᱜᱤᱫᱽᱨᱟᱹ ᱠᱚᱣᱟᱜ ᱟᱹᱰᱤ ᱢᱚᱱᱚᱵᱷᱟᱵ ᱦᱚᱸ ᱵᱟᱹᱲᱤᱡᱚᱜ ᱛᱟᱠᱚᱣᱟ᱾
ᱵᱟᱹᱲᱤᱡᱚᱜ ᱛᱟᱠᱚᱣᱟᱠᱩ ᱵᱷᱤᱱᱟᱹ ᱠᱚ ᱩᱭᱦᱟᱹᱨᱟ, ᱟᱞᱮ ᱫᱚ ᱦᱚᱸᱠᱩ ᱵᱟᱞᱮ ᱢᱮᱥᱟ ᱠᱚᱣᱟ ᱱᱩᱠᱩ ᱵᱟᱞᱮ ᱢᱮᱥᱟ ᱠᱚ ᱚᱱᱟ ᱡᱤᱱᱤᱥ ᱨᱮ ᱦᱤᱡᱩᱜᱼᱟ ᱛᱚ᱾
ᱦᱮᱸ ᱚᱸᱱᱟ ᱦᱤᱡᱩᱜ-ᱟ ᱛᱚ᱾
ᱡᱟᱦᱟᱸ ᱫᱚ ᱵᱟᱝ ᱞᱟᱹᱠᱛᱤ ᱠᱟᱱᱟ᱾
ᱵᱟᱝ᱾ ᱛᱟᱦᱞᱮ ᱟᱯᱮ ᱚᱱᱛᱮ ᱯᱚᱨᱚᱵᱽ ᱠᱚ ᱡᱟᱦᱟᱸᱟᱱᱟᱜ ᱦᱩᱭᱩᱜ ᱜᱮᱭᱟ?
ᱵᱚᱨᱚᱯᱷ ᱦᱚᱸ ᱦᱩᱭᱩᱜ ᱜᱮᱭᱟ ᱟᱞᱮ ᱫᱚ ᱠᱤᱱᱛᱩ ᱚᱱᱟ ᱟᱹᱛᱩ ᱨᱮᱱᱟᱜ ᱯᱩᱡᱟᱹ ᱯᱟᱥᱟ ᱠᱚᱫᱚ ᱵᱟᱹᱱᱩᱜ ᱛᱟᱞᱮᱭᱟ᱾ ᱛᱟᱦᱚᱞᱮ ᱵᱟᱯᱞᱟ ᱵᱤᱦᱟᱹ ᱠᱚᱨᱮ ᱡᱟᱦᱟᱸ ᱦᱩᱭᱩᱜ